ᱚ ᱦᱮᱸ ᱜᱚᱢᱠᱮ ᱡᱚᱦᱟᱨ ᱜᱮ᱾
ᱦᱟᱸ ᱜᱚᱢᱠᱮ ᱡᱚᱸᱦᱟᱨ ᱡᱚᱸᱦᱟᱨ᱾
ᱦᱮᱸ ᱨᱚᱲ ᱠᱚᱵᱤᱱ ᱟᱸᱡᱚᱢᱟ ᱧᱟᱢᱟ ᱟᱞᱤᱧᱟᱜ?
ᱟᱸ ᱨᱚᱲ ᱛᱷᱚᱲᱟ ᱠᱟᱴᱟᱣ ᱧᱚᱜᱚᱜ ᱠᱟᱱᱟ ᱦᱟᱸᱜ᱾
ᱚ᱾ ᱚ ᱟᱪᱪᱷᱟ, ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱛᱟᱦᱚᱞᱮ ᱱᱤᱛᱳᱜ ᱫᱚ?
ᱤᱧᱟᱜ ᱤᱧᱟᱜ ᱨᱚᱲ ᱟᱸᱚᱢᱚᱜ ᱠᱟᱱ ᱜᱮᱭᱟ?
ᱦᱮᱸ ᱟ ᱟᱹᱵᱤᱱᱟᱜ ᱫᱚ ᱟᱸᱡᱚᱢᱚᱜ ᱠᱟᱱᱟ, ᱟᱨ ᱟᱹᱞᱤᱧᱟᱜ ᱵᱤᱱ ᱟᱸᱡᱚᱢ ᱧᱟᱢᱮᱫᱼᱟ? ᱟᱹᱞᱤᱧ ᱢᱟ ᱟᱹᱵᱤᱱ ᱟᱸᱡᱚᱢ ᱧᱟᱢᱮᱫ-ᱟ? ᱦᱮᱞᱳ᱾
ᱦᱮᱸ ᱦᱮᱸ ᱟᱸᱚᱢᱚᱜ ᱠᱟᱱᱟ ᱟᱸᱡᱚᱢ, ᱟᱸᱡᱚᱢ ᱟᱸᱡᱚᱢ᱾
ᱚ ᱟᱪᱪᱷᱟ ᱟᱪᱪᱷᱟ ᱱᱟᱯᱟᱭ ᱠᱟᱛᱷᱟ, ᱛᱟᱦᱞᱮ ᱪᱮᱫ ᱠᱚ ᱪᱤᱠ ᱦᱩᱸ᱾
ᱤᱧ ᱫᱚ ᱦᱟᱸᱜ-ᱚᱭ ᱠᱟᱹᱢᱤ ᱨᱮ ᱢᱤᱱᱟᱹᱧᱟ᱾
ᱞᱟᱹᱭᱮᱫ ᱟᱞᱤᱧ ᱪᱮᱫ? ᱦᱮᱞᱳ᱾
ᱠᱟᱹᱢᱤ ᱨᱮ ᱢᱤᱱᱟᱹᱧ ᱛᱟᱝᱟ ᱤᱧ ᱫᱚ᱾ ᱟᱸᱡᱚᱢᱚᱜ ᱠᱟᱱᱟ?
ᱦᱮᱸ ᱟᱸᱡ
ᱡᱚᱢᱚᱜ ᱠᱟᱱᱟ᱾
ᱢᱮᱱᱫᱟᱹᱧ ᱠᱟᱹᱢᱤ ᱨᱮ ᱢᱤᱱᱟᱹᱧ ᱛᱟᱞᱟᱝᱟ ᱠᱟᱹᱢᱤ ᱨᱮ ᱠᱟᱹᱢᱤ ᱨᱮ ᱰᱤᱩᱴᱤ ᱨᱮ᱾
ᱚ ᱟᱪᱪᱷᱟ ᱧᱮ ᱱᱚᱝᱠᱟ ᱢᱟᱱᱮ ᱪᱮᱫ ᱞᱮᱠᱟ ᱰᱤᱩᱴᱤ ᱫᱚ ᱵᱚᱞᱛᱮ ᱜᱮᱞᱮ ᱢᱟᱱᱮ ᱵᱟᱭᱨᱮ ᱨᱮ ᱟᱨᱠᱤ ᱥᱮ ᱚᱠᱟ ᱨᱮ?
ᱵᱟᱭᱨᱮ ᱨᱮᱫᱚ ᱦᱮᱸ ᱵᱟᱭᱨᱮ ᱨᱮᱜᱮ ᱟᱨᱠᱤ᱾
ᱚ ᱟᱪᱪᱷᱟ ᱟᱪᱪᱷᱟ᱾ ᱛᱟᱦᱞᱮ ᱟᱹᱛᱩ ᱫᱤᱥᱚᱢ ᱢᱟᱱᱮ ᱟᱹᱛᱩ ᱫᱤᱥᱚᱢ ᱫᱚ ᱵᱟᱹᱵᱤᱱ ᱪᱟᱞᱟᱣ ᱠᱟᱱᱟ ᱱᱤᱛᱚᱜ? ᱤᱧ ᱫᱚ ᱱᱤᱛ ᱱᱤᱛᱳ ᱫᱚ ᱫᱩᱲᱩᱵ ᱵᱟᱲᱟ ᱦᱩᱭ ᱠᱟᱱᱟ ᱢᱳᱚᱴᱟᱢᱩᱴᱤ ᱫᱟᱜ ᱠᱚᱭ ᱫᱟᱜ ᱠᱮᱫᱟ ᱛᱚ ᱟᱞᱮ ᱥᱮᱫ᱾
ᱜᱟᱯᱟ ᱜᱟᱯᱟ ᱪᱟᱞᱟᱜ ᱨᱮᱭᱟᱜ ᱠᱟᱛᱷᱟ ᱢᱮᱱᱟᱜᱼᱟ ᱦᱟᱸᱜ ᱟᱫᱚ ᱦᱟᱸᱜ ᱪᱮᱫ ᱪᱮᱤᱠᱟᱜ ᱠᱟᱱᱟ᱾
ᱚ ᱟᱪᱷᱟ ᱟᱪᱷᱟ ᱟᱪᱷᱟ ᱾
ᱟᱨ ᱟᱢ ᱪᱮᱫ ᱮᱢ ᱪᱠᱟ ᱵᱟᱲᱟᱭᱮᱫᱟ?
ᱯᱮ ᱤᱫᱤ ᱠᱮᱜᱼᱟ?
ᱯᱩᱨᱟᱹᱣ ᱠᱮᱫᱼᱟ ᱞᱮ ᱚᱱᱟ ᱠᱚᱫᱚ ᱪᱟᱵᱟᱣ ᱠᱟᱱᱟ᱾
ᱚ ᱟᱪᱪᱷᱟ ᱟᱪᱪᱷᱟ᱾ ᱟᱞᱮ ᱢᱟ ᱦᱚᱸᱜᱼᱚᱭ ᱨᱚᱦᱚᱭ ᱠᱚᱫᱚ ᱪᱟᱞᱟᱜ ᱠᱟᱱ ᱜᱮᱭᱟ ᱢᱟᱱᱮ ᱟᱞᱮ ᱱᱚᱜᱼᱚᱭ ᱢᱚᱴᱟᱢᱩᱴᱤ ᱨᱚᱦᱚᱭ ᱠᱚᱫᱚ ᱪᱟᱞᱟᱜ ᱠᱟᱱᱟ ᱢᱟᱱᱮ ᱢᱚᱴᱟᱢᱩᱴᱤ ᱪᱟᱵᱟᱜ ᱟᱹᱜᱩ ᱞᱮᱠ ᱠᱟᱣ ᱠᱟᱜᱼᱟ ᱞᱮ ᱟᱨᱠᱤ ᱟᱥᱟᱲ ᱵᱚᱸᱜᱟ ᱢᱟ ᱫᱟᱜ ᱜᱮ ᱵᱟᱭ ᱫᱟᱜ᱾
ᱟᱞᱮ ᱫᱚ ᱨᱚᱦᱚᱭ ᱵᱟᱲᱟ ᱠᱟᱛᱮᱡ ᱦᱚᱸᱜᱼᱚᱭ ᱦᱩᱭᱱᱟ ᱢᱚᱴᱟᱢᱩᱴᱤ ᱦᱩᱸ ᱦᱩᱸ ᱦᱩᱸ᱾
ᱟᱞᱮ ᱫᱚ ᱨᱚᱦᱚᱭ ᱦᱩᱭ ᱠᱟᱛᱮᱫ ᱨᱚᱦᱚᱭ ᱵᱟᱲᱟ ᱠᱟᱛᱮᱫ ᱦᱩᱭᱩᱜ ᱠᱟᱱᱟ ᱵᱟᱨ ᱥᱚᱯᱛᱟᱦᱚ ᱵᱟᱨ ᱦᱟᱯᱛᱟ ᱠᱷᱚᱡ ᱡᱟᱹᱥᱛᱤ ᱜᱮ ᱦᱩᱭᱩᱜ ᱠᱟᱱᱟ᱾
ᱟᱪᱪᱷᱟ ᱟᱪᱪᱷᱟ᱾
ᱟᱞᱮ ᱫᱚ ᱦᱩᱲᱩ ᱨᱚᱦᱚᱭ ᱵᱟᱲᱟ ᱠᱟᱛᱮᱫ ᱡᱩᱣᱟᱹᱫ ᱱᱟ ᱟᱨᱠᱤ᱾ ᱦᱟᱥᱟᱭ ᱥᱟᱵ ᱠᱮᱫᱟ ᱱᱤᱛᱚᱜ ᱫᱚ ᱚᱱᱮ ᱪᱟᱯᱟᱱ ᱵᱟᱠᱚ ᱮᱨ ᱜᱮᱭᱟ, ᱪᱟᱯᱟᱱ ᱯᱮ ᱮᱨ ᱜᱮᱭᱟ ᱛᱚ?
ᱦᱩᱸ ᱦᱩᱸ ᱦᱩᱸ ᱦᱳᱭ ᱦᱳᱭ᱾
ᱵᱤᱥ ᱵᱤᱥ ᱵᱟᱭᱤᱥ ᱫᱤᱱ ᱯᱚᱨᱮ ᱪᱟᱯᱟᱱ ᱯᱮ ᱮᱨ ᱜᱮᱭᱟ ᱛᱚ ᱵᱤᱥ ᱵᱟᱭᱤᱥ ᱫᱤᱱ ᱯᱚᱨᱮ ᱠᱩᱲᱤ ᱵᱟᱭᱤᱥ ᱫᱤᱱ ᱯᱚᱨᱮ?
ᱦᱳᱭ ᱦᱳᱭ ᱦᱳᱭ ᱦᱳᱭ ᱦᱳᱭ᱾
ᱟᱫᱚ ᱚᱱᱟ ᱪᱟᱯᱟᱱ ᱜᱮᱞᱮ ᱞᱟᱜᱟᱣ ᱵᱟᱲᱟᱭᱟ ᱦᱟᱸᱜ ᱱᱤᱛᱚᱜ ᱫᱚ ᱦᱟᱸᱜ᱾
ᱚ ᱟᱪᱪᱷᱟ ᱟᱪᱪᱷᱟ ᱟᱪᱪᱷᱟ ᱱᱟᱯᱟᱭ ᱠᱟᱛᱷᱟ᱾ ᱛᱟᱦᱞᱮ ᱜᱚᱝᱠᱮ ᱟᱯᱮ ᱥᱮᱫ ᱱᱚᱝᱠᱟ ᱵᱤᱨ ᱵᱩᱨᱩ ᱠᱚᱫᱚ ᱢᱮᱱᱟᱜ-ᱟ ᱥᱮ ᱵᱟᱝ ᱟᱯᱮ ᱥᱮᱫ ᱫᱚ?
ᱵᱟᱝ ᱵᱟᱝ ᱵᱟᱝ ᱵᱟᱝ᱾
ᱵᱟᱹᱱᱩᱜᱼᱟ, ᱵᱤᱨ ᱦᱚᱸ ᱵᱟᱹᱱᱩᱜᱼᱟ ᱵᱩᱨᱩ ᱦᱚᱸ ᱵᱟᱹᱱᱩᱜᱼᱟ᱾
ᱚ ᱟᱪᱪᱷᱟ ᱟᱪᱪᱷᱟ ᱟᱞᱮ ᱥᱮᱫ ᱢᱟ ᱜᱚᱝᱠᱮ ᱱᱚᱝᱠᱟ ᱧᱮᱞ ᱞᱮᱠᱷᱟᱱ ᱫᱚ ᱢᱟᱱᱮ ᱠᱷᱟᱹᱨᱟᱹᱭ ᱠᱷᱚᱱ ᱜᱮ ᱵᱤᱨ ᱠᱚᱫᱚ ᱢᱮᱱᱟᱜ ᱛᱟᱞᱮᱭᱟ ᱟᱨᱠᱤ᱾
ᱟᱯᱮ ᱫᱚ ᱦᱟᱱᱟ ᱤᱭᱟᱹ ᱢᱟᱱᱮ ᱡᱷᱟᱲᱠᱷᱚᱱᱰ ᱰᱤᱥᱴᱤᱠ ᱛᱚ, ᱡᱷᱟᱲᱠᱷᱚᱱᱰ ᱡᱮᱞᱟ ᱛᱚ, ᱡᱷᱟᱲᱠᱷᱚᱱᱰ ᱯᱚᱱᱚᱛ ᱛᱚ᱾
ᱮ ᱡᱷᱟᱲᱠᱷᱚᱱᱰ ᱫᱚ ᱵᱟᱝ ᱢᱟᱱᱮ ᱵᱮᱝᱜᱚᱞ ᱜᱮ ᱟᱨᱠᱤ᱾ ᱢᱟᱱᱮ ᱵᱮᱝᱜᱚᱞ ᱜᱮᱞᱮ ᱯᱟᱲᱟᱜ-ᱟ ᱯᱚᱯᱟᱨ ᱵᱮᱝᱜᱚᱞ ᱜᱮ ᱟᱫᱚ ᱡᱷᱟᱲᱠᱷᱚᱱᱰ ᱠᱚᱫᱚ ᱵᱟᱝ ᱜᱮ ᱟᱨᱠᱤ᱾
ᱫᱚᱠᱠᱷᱤᱱ ᱵᱚᱝᱜᱚ ᱡᱚᱝᱜᱚᱞ ᱢᱚᱦᱚᱞ?
ᱦᱩᱸ, ᱦᱮᱸ ᱡᱚᱝᱜᱚᱞ ᱢᱚᱦᱚᱞ᱾
ᱚ᱾
ᱦᱳᱭ᱾
ᱟᱪᱪᱷᱟ ᱟᱪᱪᱷᱟ᱾
ᱟᱞᱮ ᱥᱮᱫ ᱱᱚᱛᱮ ᱫᱟᱜ ᱨᱮᱭᱟᱜ ᱛᱷᱚᱲᱟ ᱟᱹᱰᱤ ᱚᱥᱩᱵᱤᱫᱷᱟ ᱫᱟᱜ ᱵᱟᱹᱱᱩᱜᱼᱟ ᱥᱮᱨᱢᱟ ᱡᱟᱹᱲᱤ ᱵᱟᱭ ᱫᱟᱲᱤ ᱡᱟᱹᱲᱤᱭᱮᱜᱼᱟ᱾
ᱚ ᱟᱪᱪᱷᱟ ᱟᱪᱪᱷᱟ᱾ ᱟᱞᱮ ᱥᱮᱫ ᱢᱟ ᱱᱚᱝᱠᱟ ᱥᱮᱨᱢᱟ ᱡᱟᱹᱲᱤ ᱢᱟ ᱜᱚᱴᱟ ᱜᱮ ᱚᱱᱠᱟ ᱜᱮ ᱦᱳᱭ ᱥᱮ
ᱮᱨ ᱫᱟᱲᱮᱭᱟᱜ ᱠᱟᱱᱟ ᱚᱱᱟᱛᱮ᱾
ᱚ ᱟᱪᱪᱷᱟ ᱟᱪᱪᱷᱟ᱾
ᱟᱫᱚ ᱚᱱᱟᱛᱮ ᱪᱟᱯᱟᱱ ᱵᱟᱞᱮ ᱮᱨ ᱫᱟᱲᱮᱭᱟᱜ ᱠᱟᱱᱟ᱾
ᱚ ᱟᱪᱪᱷᱟ ᱟᱪᱪᱷᱟ ᱦᱮᱸ ᱵᱩᱡᱽ ᱠᱟᱜᱼᱟ ᱞᱤᱧ᱾
ᱟᱫᱚ ᱚᱱᱮ ᱢᱮᱥᱤᱱ ᱠᱚ ᱢᱮᱱᱟᱜᱼᱟ ᱦᱟᱸᱜ ᱥᱮᱞᱳ ᱠᱚ ᱢᱮᱱᱟᱜᱼᱟ ᱚᱱᱟ ᱥᱮᱞᱳ ᱠᱚᱛᱮᱞᱮ ᱪᱟᱹᱞᱩᱭᱟ ᱛᱟᱜ ᱞᱮ ᱯᱮᱨᱮᱡᱟ ᱟᱫᱚᱞᱮ ᱮᱨᱟ ᱥᱟᱦᱟᱨ᱾
ᱚ ᱟᱪᱪᱷᱟ ᱟᱪᱪᱷᱟ ᱱᱟᱯᱟᱭ ᱜᱮ᱾
ᱦᱩᱸ᱾ ᱮᱭ ᱦᱩᱭᱩᱜ ᱠᱟᱱᱟ ᱠᱟᱛᱷᱟ ᱛᱟᱯᱚᱨᱮ ᱞᱟᱹᱭ ᱛᱟᱞᱟᱝ ᱢᱮ ᱪᱮᱫ ᱠᱚᱢ ᱪᱤᱠᱟᱹ ᱵᱟᱲᱟᱭ ᱮᱫᱟ ᱟᱢ ᱫᱚ?
ᱪᱤᱠᱟᱹ ᱜᱮ ᱵᱟᱝ ᱦᱚᱸᱜᱼᱚᱭ ᱫᱩᱲᱩᱵ ᱵᱟᱲᱟ ᱦᱩᱭ ᱠᱟᱱᱟ ᱢᱟᱱᱮ ᱟᱞᱮ ᱥᱮᱫ ᱢᱟ ᱱᱤᱛᱳᱜ ᱜᱟ ᱡᱟᱥ ᱛᱤ ᱫᱟᱜ ᱠᱮᱫᱟᱭ ᱦᱳᱭ ᱥᱮ ᱢᱟᱱᱮ ᱢᱟᱡᱟᱱ ᱵᱮᱲᱟ ᱫᱚ ᱟᱹᱰᱤ ᱡᱟᱹᱥᱛᱤ ᱫᱟᱜ ᱠᱮᱫᱟ ᱛᱟᱦᱚᱞᱮ ᱚᱱᱛᱮ ᱠᱩᱞᱦᱤ ᱥᱮᱫ ᱨᱮᱜᱮ ᱫᱩᱲᱩᱵ ᱵᱟᱲᱟ ᱦᱩᱭ ᱠᱟᱱᱟ ᱟᱨᱠᱤ᱾ ᱢᱚᱴᱟᱢᱩᱴᱤ᱾
ᱟᱪᱪᱷᱟ ᱟᱪᱪᱷᱟ᱾
ᱦᱩᱸ᱾
ᱟᱪᱪᱷᱟ ᱟᱪᱪᱷᱟ᱾ ᱟᱞᱮ ᱥᱮᱫ ᱢᱟ ᱟᱹᱰᱤ ᱥᱤᱛᱩᱝ ᱟᱹᱰᱤ ᱜᱚᱨᱚᱢ ᱪᱟᱞᱟᱜ ᱠᱟᱱᱟ ᱟᱹᱰᱤ ᱜᱚᱨᱚᱢ᱾ ᱱᱤᱭᱟᱹ ᱦᱟᱱᱮ ᱩᱞᱴᱟᱹ ᱨᱚᱛ ᱠᱷᱚᱡ ᱩᱞ ᱴᱟᱹ ᱨᱚᱛ ᱨᱮᱦᱚᱸ ᱵᱟᱭ ᱫᱟᱜ ᱞᱮᱫᱟ ᱵᱟᱠᱷᱟᱡ ᱫᱚ ᱨᱚᱛ ᱨᱮ ᱩᱞᱴᱟᱹ ᱨᱚᱛ ᱨᱮᱫᱚ ᱯᱩᱨᱟᱹᱭ ᱫᱟᱜ ᱡᱟᱹᱲᱤᱭᱟ ᱥᱮ ᱟᱫᱚ ᱱᱤᱭᱟᱹ ᱵᱟᱨ ᱫᱚ ᱪᱮᱫ ᱪᱮᱠᱟᱣ ᱠᱟᱱᱟ ᱫᱟᱜ ᱡᱟᱹᱲᱤ ᱨᱮᱭᱟᱜ ᱠᱳᱱᱳ ᱢᱟᱱᱮ ᱱᱟᱢ ᱜᱚᱱᱫᱷᱚ ᱜᱮ ᱵᱟᱹᱱᱩᱜᱼᱟ ᱢᱟᱱᱮ ᱧᱮᱞ ᱜᱮ ᱵᱟᱹᱱᱩᱜᱼᱟ᱾
ᱱᱟᱥᱮ ᱱᱟᱥᱮ ᱢᱟᱡᱷᱮ ᱢᱚᱫᱽᱫᱷᱮ ᱦᱤᱡᱩᱜ ᱠᱟᱱᱟ ᱚᱠᱛᱚ ᱚᱠᱛᱚ ᱨᱮ ᱦᱤᱡᱩᱜ ᱠᱟᱱᱟ ᱢᱟᱡᱷᱮ ᱢᱚᱫᱽᱫᱷᱮ ᱚᱠᱟ ᱦᱤᱞᱳᱜ ᱪᱚᱝ ᱥᱤᱥᱤᱨ ᱞᱮᱠᱟ᱾ ᱟᱫᱚ ᱚᱱᱟ ᱫᱚ ᱥᱮᱴᱮᱨ ᱥᱮᱴᱮᱨ ᱛᱮᱜᱮ ᱚᱱᱟᱫᱚ ᱥᱤᱛᱩᱝ ᱛᱮᱜᱮ ᱟᱫ ᱪᱟᱵᱟᱜᱼᱟ᱾
ᱚᱻ
ᱚᱱᱟ ᱥᱟᱹᱨᱫᱤ ᱥᱤᱛᱩᱝ ᱨᱮᱫᱚ ᱩᱱᱟᱹᱜ ᱮᱠᱫᱚᱢ ᱦᱟᱱᱫᱮ ᱪᱳᱛᱨᱤᱥ ᱯᱚᱸᱭᱛᱨᱤᱥ ᱰᱤᱜᱽᱨᱤ ᱥᱤᱛᱩᱝ ᱨᱮᱫᱚ ᱚᱱᱟ ᱥᱤᱥᱤᱨ ᱛᱟᱜ ᱫᱚ ᱪᱮᱫ ᱮ ᱠᱟᱹᱢᱤᱭᱟ᱾
ᱦᱳᱭ ᱦᱳᱭ ᱦᱳᱭ ᱠᱟᱛᱷᱟ ᱢᱟ ᱴᱷᱤᱠ᱾ ᱛᱟᱦᱞᱮ ᱱᱚᱝᱠᱟ ᱟᱯᱮ ᱫᱚ ᱨᱚᱦᱚᱭ ᱠᱚᱫᱚ ᱢᱟᱱᱮ ᱴᱨᱟᱠᱴᱟᱨ ᱠᱚᱛᱮ ᱯᱮ ᱥᱤ ᱜᱮᱭᱟ ᱥᱮ ᱢᱟᱱᱮ ᱱᱟᱦᱮᱞ ᱠᱚᱛᱮ ᱯᱮ ᱥᱤ ᱥᱤ ᱜᱮᱭᱟ ᱠᱟᱹᱴᱤᱡ ᱵᱤᱱ ᱞᱟᱹᱭ ᱞᱮᱠᱷᱟᱱ᱾
ᱟᱞᱮ ᱫᱚ ᱴᱨᱟᱠᱴᱟᱨ ᱴᱨᱟᱠᱴᱚᱨ᱾
ᱚ ᱟᱪᱪᱷᱟ ᱟᱪᱪᱷᱟ ᱱᱟᱯᱟᱭ ᱠᱟᱛᱷᱟ᱾ ᱛᱟᱦᱚᱞᱮ ᱜᱚᱝᱠᱮ ᱟᱯᱮᱥᱮᱫ ᱱᱚᱝᱠᱟ ᱵᱟᱦᱟ ᱥᱚᱨᱦᱟᱭ ᱚᱱᱠᱟ ᱠᱚᱫᱚ ᱢᱟᱱᱮ ᱯᱟᱞᱟᱣ ᱜᱮᱭᱟ ᱯᱮ ᱥᱮ ᱵᱟᱝ ᱠᱟᱹᱴᱤᱡ ᱵᱤᱱ ᱞᱟᱹᱭ ᱞᱮᱠᱷᱟᱱ᱾
ᱯᱟᱞᱟᱣ ᱯᱟᱞᱟᱣ ᱵᱟᱠᱷᱟᱡ ᱫᱚ ᱥᱩᱨ ᱦᱮ ᱯᱟᱞᱟᱣ᱾
ᱛᱟᱦᱞᱮ ᱥᱚᱨᱚᱦᱟᱭ ᱵᱟᱨᱮ ᱛᱮ ᱠᱟᱹᱴᱤᱡ ᱠᱟᱹᱴᱤᱡ ᱵᱤ ᱦᱮᱸ ᱞᱟᱹᱭ ᱫᱟᱞᱤᱧ ᱥᱚᱨᱚᱦᱦᱟᱭ ᱵᱟᱨᱮᱛᱮ ᱠᱟᱹᱴᱤᱡ ᱵᱤᱱ ᱞᱟᱹᱭ ᱞᱮᱠᱷᱟᱱ ᱟᱨᱠᱤ ᱱᱟᱯᱟᱭ ᱠᱚᱜᱼᱟ᱾
ᱦᱮᱸ ᱦᱮᱸ᱾ ᱢᱮᱱᱫᱟᱹᱧ ᱟᱵᱚ ᱥᱟᱱᱛᱟᱲ ᱫᱚ ᱞᱟᱦᱟ ᱛᱟᱭᱚᱢ ᱚᱠᱚᱭ ᱫᱚ ᱥᱚᱨᱦᱟᱭ ᱪᱟᱸᱫᱳ ᱨᱮ ᱚᱠᱚᱭ ᱫᱚ ᱯᱳᱥ ᱪᱟᱸᱫᱳ ᱨᱮ ᱜᱚᱴᱟ ᱫᱤᱥᱚᱢ ᱨᱮᱱ ᱥᱟᱱᱛᱟᱲ ᱜᱮ ᱯᱟᱞᱮᱱ ᱵᱚᱱ ᱥᱚᱨᱦᱟᱭ ᱫᱚᱵᱚᱱ ᱥᱚᱨᱦᱟᱭᱚᱜ ᱜᱮᱭᱟ᱾
ᱦᱳᱭ᱾
ᱦᱚᱭᱛᱳ ᱢᱤᱫ ᱥᱚᱸᱜᱮ ᱛᱮ ᱵᱟᱝ ᱦᱩᱭᱩᱜ ᱠᱟᱱ ᱛᱟᱵᱚᱱᱟ᱾ ᱱᱚᱣᱟ ᱫᱚ ᱦᱚᱭᱛᱚ ᱚᱱᱟ ᱥᱮᱫᱟᱭ ᱠᱷᱚᱱᱟᱜ ᱜᱮ ᱚᱱᱠᱟ ᱪᱟᱞᱟᱣ ᱦᱤᱡᱩᱜ ᱠᱟᱱᱟ ᱥᱮ ᱟᱫᱚ ᱛᱤᱦᱤᱧ ᱦᱚᱴᱟᱛ ᱜᱟᱹᱨᱤ ᱫᱚ ᱵᱟᱵᱚᱱ ᱴᱷᱤᱠ ᱫᱟᱲᱮᱭᱟᱜᱼᱟ᱾
ᱦᱳᱭ ᱦᱳᱭ ᱦᱳᱭ᱾
ᱦᱚᱴᱟᱛ ᱜᱟᱹᱨ ᱛᱮᱫᱚ ᱟᱢ ᱟᱨ ᱤᱧ ᱞᱟᱝ ᱢᱮᱱ ᱠᱮᱫᱟ ᱡᱮ ᱯᱚᱱᱨᱚᱭ ᱡᱟᱱᱩᱣᱟᱨᱤ ᱥᱮ ᱪᱳᱫᱳᱭ ᱡᱟᱱᱩᱣᱟᱨᱤ ᱵᱚᱱ ᱥᱚᱨᱦᱟᱭᱚᱜᱼᱟ᱾ ᱜᱚᱴᱟ ᱫᱤᱥᱚᱢ ᱨᱮᱱ ᱫᱷᱟᱹᱨᱛᱤ ᱡᱟᱠᱟᱛ ᱨᱮᱱ ᱥᱟᱱᱛᱟᱲ ᱥᱮ ᱟᱵᱚ ᱯᱚᱥᱪᱤᱢ ᱵᱟᱝᱞᱟ ᱨᱮᱱ ᱥᱟᱱᱛᱟᱲ ᱤᱱᱟᱹᱜ ᱩᱥᱟᱹᱨᱟ ᱫᱚ ᱵᱟᱝ ᱦᱩᱭ ᱜᱚᱫᱚᱜᱼᱟ ᱥᱮ ᱴᱚᱴᱷᱟ ᱠᱤᱭᱟᱹ ᱠᱤᱪᱷᱩ ᱮᱴᱠ ᱮᱴᱠᱮᱴᱚᱬᱮ ᱠᱚ ᱢᱮᱱᱟᱜᱼᱟ᱾ ᱯᱞᱟᱥ ᱥᱮᱫᱟᱭ ᱠᱷᱚᱱ ᱦᱮᱡ ᱦᱮᱡ ᱚᱱᱠᱟᱟᱜ ᱢᱟᱱᱮ ᱪᱮᱫ ᱠᱚ ᱢᱮᱱᱟ ᱞᱮᱛᱟᱲ ᱜᱮ ᱦᱮᱡ ᱟᱠᱟᱱᱟ᱾ ᱟᱫᱚ ᱱᱤᱭᱟ. ᱠᱚᱫᱚ ᱩᱱᱟᱹᱜ ᱩᱥᱟᱹᱨᱟ ᱫᱚ ᱵᱟᱝ ᱪᱟᱵᱟ ᱜᱚᱫᱚᱜᱼᱟ ᱥᱮ᱾
ᱦᱮᱸ
ᱟᱫᱚ ᱚᱱᱟ ᱠᱷᱟᱹᱛᱤᱨ ᱛᱮ ᱟᱞᱮ ᱱᱚᱛᱮ ᱫᱚ ᱯᱩᱥ ᱪᱟᱸᱫᱳ ᱞᱮ ᱥᱚᱨᱦᱟᱭᱚᱜᱼᱟ, ᱢᱟᱱᱮ ᱡᱟᱱᱩᱣᱟᱨᱤ ᱨᱮᱞᱮ ᱥᱚᱨᱦᱟᱭᱚᱜᱼᱟ᱾ ᱟᱞᱮ ᱱᱚᱛᱮ ᱫᱚ ᱥᱚᱨᱦᱟᱭ ᱫᱚ ᱡᱟᱱᱩᱣᱟᱨᱤ ᱨᱮ᱾
ᱟᱫᱚ ᱟᱞᱮ ᱱᱚᱛᱮ ᱫᱚ ᱟᱯᱮ ᱚᱱᱛᱮ ᱫᱚᱧ ᱟᱸᱡᱚᱢ ᱟᱠᱟᱫᱟ ᱥᱚᱨᱦᱟᱭ ᱟᱨ ᱥᱮᱸᱫᱽᱨᱟ ᱫᱚ ᱡᱩᱫᱟᱹ ᱡᱩᱫᱟᱹ᱾
ᱦᱳᱭ ᱦᱳᱭ
ᱦᱮᱸ
ᱦᱮᱸ ᱟᱵᱚ ᱟᱞᱮ ᱟᱞᱮ ᱢᱟ ᱱᱚᱛᱮ ᱥᱚᱨᱚᱦᱦᱟᱭ ᱵᱚᱞᱛᱮ ᱜᱮᱞᱮ ᱟᱞᱮ ᱫᱚ ᱚᱱᱮ ᱡᱟᱦᱟᱸ ᱠᱟᱞᱤ ᱯᱩᱡᱟᱹ ᱚᱱᱟ ᱠᱟᱹᱞᱤ ᱯᱩᱡᱟᱹ ᱫᱤᱠᱩ ᱫᱚᱵᱚᱱ ᱢᱮᱛᱟᱜ ᱠᱟᱱᱟ ᱦᱳᱭᱥᱮ ᱚᱱᱟ ᱠᱟᱹᱞᱤ ᱯᱩᱡᱟᱹ ᱠᱟᱹᱞᱤ ᱯᱩᱡᱟᱹ ᱦᱮᱸ, ᱠᱟᱹᱞᱤ ᱯᱩᱡᱟᱹ ᱫᱚᱥᱟᱨ ᱛᱮᱥᱟᱨ ᱠᱷᱚᱱ ᱜᱮ ᱢᱟᱱᱮ ᱟᱞᱮ ᱫᱚᱞᱮ ᱥᱚᱨᱟᱭᱟᱜᱼᱟ ᱟᱨᱠᱤ ᱞᱟᱹᱭ ᱜᱟᱱᱚᱜ ᱠᱷᱟᱱ ᱫᱚ᱾
ᱦᱩᱸ ᱚᱱᱟ ᱚᱱᱟ ᱵᱟᱲᱟᱭ ᱫᱚᱧ ᱵᱟᱲᱟᱭ ᱜᱮᱭᱟ ᱟᱨᱠᱤ᱾ ᱜᱟᱛᱮ ᱠᱚ ᱢᱮᱱᱟᱜ ᱠᱚᱣᱟ ᱚᱱᱛᱮ ᱢᱤᱫ ᱵᱟᱨ ᱡᱚᱴᱟᱣ ᱠᱚ ᱢᱮᱱᱟᱜ ᱠᱚᱣᱟ᱾
ᱦᱩ ᱦᱩ
ᱡᱚᱴᱟᱣ ᱠᱚ ᱢᱮᱱᱟᱜ ᱠᱚᱣᱟ ᱛᱚ ᱟᱫᱚ ᱩᱱᱠᱩ ᱴᱷᱮᱱ ᱜᱮ ᱟᱸᱡᱚᱢ ᱦᱩᱭ ᱠᱟᱱᱟ᱾ ᱥᱮ ᱱᱚᱸᱰᱮ ᱦᱚᱸ ᱠᱟᱹᱢᱤ ᱴᱷᱮᱡ ᱦᱚᱸ ᱢᱮᱱᱟᱜ ᱠᱚ ᱜᱮᱭᱟ᱾ ᱠᱟᱹᱢᱤᱴ ᱱᱚᱸᱰᱮ ᱦᱚᱸ ᱢᱮᱱᱟᱜ ᱠᱚᱜᱮᱭᱟ ᱩᱱᱠᱩ ᱩᱱᱠᱩ ᱫᱚ ᱩᱱᱠᱩ ᱫᱚ ᱚᱱᱟ ᱥᱚᱨᱦᱟᱭ ᱨᱮᱜᱮ ᱠᱚ ᱪᱟᱞᱟᱜᱼᱟ ᱛᱚ᱾
ᱦᱩᱸ ᱦᱩᱸ ᱦᱩᱸ
ᱩᱱᱠᱩ ᱫᱚ ᱥᱚᱨᱦᱟᱭ ᱨᱮᱜᱮ ᱠᱚ ᱪᱟᱞᱟᱜᱼᱟ, ᱪᱷᱩᱴᱤ ᱠᱚ ᱦᱟᱛᱟᱣᱟ ᱫᱚᱥ ᱯᱚᱸᱨᱚ ᱫᱤᱱ ᱪᱟᱞᱟᱜ ᱟᱠᱚ᱾
ᱚᱱᱟ ᱚᱱᱟ ᱠᱟᱹᱞᱤ ᱯᱩᱡᱟᱹ ᱯᱚᱨᱮ ᱯᱚᱨᱮ ᱛᱮᱜᱮ ᱠᱚ ᱪᱟᱞᱟᱜᱼᱟ ᱩᱱᱠᱩ ᱫᱚ ᱟᱨ ᱟᱞᱮ ᱱᱚᱛᱮ ᱫᱚ ᱡᱟᱱᱩᱣᱟᱨᱤ ᱨᱮ
ᱚ
ᱦᱩᱸ ᱦᱮᱸ ᱟᱞᱮ ᱫᱚ ᱚᱱᱮ ᱦᱩᱲᱩ ᱠᱚ ᱨᱟᱠᱟᱵᱚᱜᱼᱟ ᱱᱚᱜᱼᱚᱭ ᱱᱤᱭᱟᱹ ᱦᱩᱲᱩ ᱱᱤᱭᱟᱹ ᱦᱩᱲᱩ ᱠᱚ ᱨᱟᱠᱟᱵ ᱪᱟᱵᱟᱜᱼᱟ ᱚᱲᱟᱜ ᱠᱚᱨᱮ ᱵᱚᱞᱚ ᱪᱟᱵᱟᱜᱼᱟ ᱛᱟᱨᱯᱚᱨᱮ
ᱚ ᱟᱪᱪᱷᱟ
ᱡᱚᱢ ᱢᱟ ᱚᱲᱟᱜ ᱨᱮ ᱵᱟᱝ ᱛᱟᱦᱮᱱ ᱠᱷᱟᱱ ᱫᱚ ᱪᱤᱠᱠᱟᱛᱮᱢ ᱥᱚᱨᱦᱟᱭᱚᱜᱼᱟ
ᱦᱮᱸ
ᱦᱳᱭ ᱥᱮ
ᱦᱳᱭ
ᱟᱪᱪᱷᱟ ᱱᱤᱭᱟᱹ ᱠᱟᱹᱢᱤᱨᱮ ᱛᱤᱱᱟᱹᱜ ᱫᱤᱱ ᱦᱩᱭᱱᱟ
ᱦᱮᱸ ᱞᱟᱹᱭᱵᱤᱱ ᱱᱚᱣᱟ ᱠᱟᱹᱢᱤᱨ ᱨᱮ ᱢᱚᱴᱟᱟᱢᱩᱴᱤ ᱤᱭᱟᱹ ᱢᱤᱫ ᱢᱟᱥ ᱞᱮᱠᱟ ᱫᱚ ᱯᱨᱟᱭ
ᱢᱤᱫ ᱢᱟᱥ ᱛᱟᱨᱢᱟᱱᱮ ᱛᱤᱱᱟᱹᱜ ᱠᱚᱞ ᱫᱚ ᱯᱩᱨᱟᱹᱣ ᱱᱟ
ᱠᱚᱞ ᱫᱚ ᱢᱚᱴᱟᱢᱩᱴᱤ ᱟᱨ ᱵᱟᱨᱭᱟ ᱯᱮᱭᱟ ᱜᱟᱱ ᱵᱟᱠᱤ ᱢᱮᱱᱟᱜᱼᱟ ᱦᱳᱭ ᱥᱮ ᱟᱫᱚ ᱟ ᱟᱲᱟ ᱪᱷᱟᱲᱟ ᱠᱚᱞ ᱦᱩᱭᱩᱜ ᱠᱟᱱᱟ ᱥᱮ ᱟᱫᱚ ᱩᱱᱟᱹᱜ ᱞᱮᱛᱟᱲ ᱥᱮᱫ ᱛᱮᱫᱚ ᱵᱟᱝ ᱡᱚᱠᱷᱚᱱ ᱴᱟᱭᱤᱢ ᱧᱟᱢᱚᱜ ᱠᱟᱱᱟ ᱛᱚᱠᱷᱚᱱ ᱜᱚᱞᱯᱚ ᱦᱩᱭᱩᱜ ᱠᱟᱱᱟ ᱟᱨᱠᱤ ᱟᱫᱚ ᱱᱚᱜᱼᱚᱭ ᱜᱟᱯᱟ ᱥᱮ ᱢᱮᱭᱟᱝ ᱦᱤᱞᱳᱜ ᱪᱟᱵᱟᱜ ᱠᱟᱱᱟ ᱛᱚᱦᱞᱮ ᱟᱫᱚ ᱢᱟᱱᱮ ᱢᱚᱴᱟᱢᱩᱴᱤ ᱛᱤᱨᱤᱥᱴᱤ ᱫᱚ ᱠᱚᱢᱯᱞᱤᱴ ᱠᱟᱜ ᱦᱩᱭᱩᱜ ᱠᱟᱱᱟ
ᱨᱮᱭᱟᱜ ᱜᱮ ᱤᱧ ᱫᱚ ᱦᱟᱱᱛᱮ ᱱᱤᱭᱟᱹ ᱢᱟᱥ ᱨᱮᱭᱟᱜ ᱦᱟᱱ ᱵᱤᱥ ᱛᱟᱹᱨᱤᱠᱷ ᱥᱮᱫ ᱤᱧ ᱡᱚᱭᱮᱱᱴ ᱟᱠᱟᱱᱟ ᱟᱫᱚ ᱠᱚᱞ ᱦᱚᱸ ᱯᱟᱴᱱᱟᱨ ᱠᱚ ᱵᱟᱹᱧ ᱧᱟᱢᱮᱫ ᱠᱚᱣᱟ᱾ ᱠᱚᱞ ᱫᱚ ᱤᱧ ᱫᱚ ᱚᱱᱟ ᱛᱮᱨᱚᱴᱤ ᱜᱮ ᱠᱚᱞ ᱦᱩᱭᱠᱟᱱᱟ ᱛᱮᱨᱚᱴᱤ᱾
ᱚ ᱟᱪᱪᱷᱟ ᱟᱪᱪᱷᱟ᱾
ᱟᱫᱚ ᱵᱟᱢ ᱥᱟᱨᱟ ᱯᱩᱭᱥᱟᱹ ᱠᱚᱢ ᱧᱟᱢ ᱵᱟᱲᱟ ᱠᱮᱼᱟ᱾
ᱯᱚᱭᱥᱟ ᱠᱚᱫᱚ ᱦᱮᱸ ᱟᱹᱰᱤ ᱟᱭᱢᱟ ᱢᱟᱱᱮ ᱜᱤᱫᱽᱨᱟᱹ ᱠᱚ ᱢᱟᱱᱮ ᱠᱚ ᱧᱟᱢ ᱟᱠᱟᱫᱟ ᱢᱟᱱᱮ ᱟᱹᱞᱤᱧ ᱫᱚ ᱟᱹᱣᱨᱤ ᱞᱤᱧ ᱧᱟᱢ᱾ ᱢᱚᱴᱟᱢᱩᱴᱤ ᱠᱚᱫᱚ ᱢᱚᱴᱟᱢᱩᱴᱤ ᱵᱷᱟᱜᱮ ᱜᱮ ᱯᱚᱭᱥᱟ ᱠᱚᱫᱚ ᱧᱟᱢ ᱠᱟᱫᱟ ᱢᱤᱫᱴᱟᱝ ᱟᱭᱰᱤ ᱠᱷᱚᱱ ᱛᱤᱱ ᱦᱟᱡᱟᱨ ᱥᱟᱲᱮ ᱛᱤᱱ ᱦᱟᱡᱟᱨ ᱚᱱᱠᱟ ᱫᱚ ᱠᱚ ᱳᱰᱩᱠ ᱠᱟᱜ ᱜᱮᱭᱟ ᱟᱨᱠᱤ᱾
ᱚ ᱟᱢᱫᱚ ᱟᱹᱣᱨᱤᱢ ᱧᱟᱢᱟ ᱦᱟᱸᱜ᱾
ᱟᱹᱣᱨᱤᱧ ᱧᱟᱢᱟ ᱟᱹᱣᱨᱤᱧ ᱧᱟᱢᱟ ᱢᱟᱱᱮ ᱱᱚᱜ-ᱱᱚᱝᱠᱟ ᱟᱲᱟᱪᱷᱟᱲᱟ ᱜᱚᱞᱯᱷᱚ ᱦᱩᱭᱩᱜ ᱠᱟᱱᱟ ᱥᱮ ᱢᱟᱱᱮ ᱴᱟᱭᱤᱢ ᱠᱚ ᱵᱟᱹᱱᱩᱜᱼᱟ ᱴᱷᱤᱠ ᱴᱷᱟᱠ ᱟᱫᱚ ᱠᱚᱞᱮᱡᱽ ᱨᱮᱧ ᱚᱞᱚᱜ ᱠᱟᱱᱟ ᱛᱟᱦᱞᱮ ᱟᱫᱚ ᱚᱱᱟ ᱚᱞᱚᱜ ᱥᱮᱫ ᱦᱚᱸ ᱠᱟᱹᱴᱤᱡ ᱫᱷᱮᱭᱟᱱ ᱮᱢᱟ ᱦᱩᱭᱩᱜ ᱠᱟᱱᱟ ᱛᱟᱦᱞᱮ ᱟᱫᱚ ᱯᱷᱟᱸᱠᱟ ᱴᱟᱭᱤᱢ ᱠᱚᱨᱮ ᱱᱚᱝᱠᱟ ᱜᱚᱞᱯᱚ ᱵᱟᱲᱟᱭ ᱦᱩᱭᱩᱜ ᱠᱟᱱᱟ ᱟᱨᱠᱤ᱾
ᱢᱟᱱᱮ ᱤᱥᱴᱩᱰᱮᱱᱴ ᱤᱥᱴᱩᱰᱮᱱᱴ ᱠᱟᱱᱟᱢ ᱟᱨᱠᱤ ᱟᱯᱟᱛᱚᱫᱚ ᱯᱟᱲᱟᱜ ᱠᱟᱱᱟ ᱥᱮ?
ᱦᱮᱸ ᱦᱮᱸ ᱤᱥᱴᱩᱰᱮᱱᱴ᱾
ᱛᱟᱦᱚᱞᱮ ᱱᱤᱭᱟᱹ ᱵᱟᱨ ᱫᱚ ᱪᱮᱫ ᱠᱚᱨᱮ ᱪᱮᱫ ᱪᱮᱫ ᱠᱚ ᱯᱟᱲᱦᱟ ᱯᱟᱲᱦᱟᱣ ᱦᱩᱭᱩᱜ ᱠᱟᱱᱟ?
ᱢᱟᱱᱮ ᱱᱤᱛᱚᱜ ᱫᱚ ᱢᱟᱱᱮ ᱤᱭᱟᱹ ᱵᱤᱭᱮᱧ ᱠᱚᱨᱟᱣ ᱫᱟ ᱵᱤᱭᱮᱧ ᱠᱚᱨᱟᱣ ᱫᱟ ᱢᱚᱴᱟᱢᱩᱴᱤ ᱛᱷᱟᱲ ᱤᱭᱟᱨ ᱪᱟᱞᱟᱜ ᱠᱟᱱ ᱛᱤᱧᱟ ᱱᱤᱛᱚᱜ ᱫᱚ᱾
ᱛᱟᱨᱰ ᱤᱭᱟᱨ ᱵᱟ?
ᱦᱳᱭ ᱦᱳᱭ᱾
ᱟᱪᱪᱷᱟ ᱟᱪᱪᱷᱟ ᱪᱮᱫ ᱵᱟᱝᱞᱟ ᱛᱮ ᱥᱮ ᱥᱟᱱᱛᱟᱲᱤ?
ᱵᱟᱝᱞᱟ ᱛᱮᱜᱮ ᱢᱟᱱᱮ ᱟᱞᱮᱥᱮᱫ ᱢᱟ ᱚᱝᱠᱟ ᱤᱭᱟᱹ ᱠᱟᱹᱴᱤᱡ ᱠᱷᱚᱱ ᱢᱚᱴᱟ-ᱢᱩᱴᱤ ᱵᱟᱦᱟ ᱛᱮᱜᱮ ᱯᱟᱲᱦᱟᱣ ᱦᱩᱭ ᱠᱟᱱᱟ ᱚᱸᱰᱮ ᱢᱟᱫᱷᱚᱢᱤᱠ ᱮᱭᱤᱪᱮᱥ ᱦᱳᱭ ᱥᱮ ᱵᱟᱝ ᱠᱤᱢᱵᱟ ᱯᱨᱟᱭᱢᱟᱨᱤ ᱤᱥᱠᱩᱞ ᱢᱟᱱᱮ ᱟᱞᱮ ᱥᱮᱫ ᱫᱚ ᱮᱠ ᱮᱠᱫᱚᱢ ᱵᱟᱹᱱᱩᱜᱼᱟ ᱚᱱᱟ ᱥᱟᱱᱛᱟᱲᱤ ᱤᱥᱠᱩᱞ ᱫᱚ ᱛᱟᱦᱚᱞᱮ ᱟᱫᱚ ᱠᱷᱟᱱ ᱫᱚ ᱢᱚᱴᱟ-ᱢᱩᱴᱤ ᱟᱫᱚ ᱵᱟᱝᱞᱟ ᱛᱮᱜᱮ ᱯᱟᱲᱦᱟᱜ ᱦᱩᱭᱩᱜᱼᱟ ᱛᱟᱪᱷᱟᱲᱟ ᱩᱯᱟᱹᱭ ᱫᱚ ᱵᱟᱹᱱᱩᱜᱼᱟ ᱦᱳᱭ ᱥᱮ᱾
ᱦᱮᱸ ᱠᱟᱛᱷᱟ ᱢᱟ ᱠᱟᱛᱷᱟ ᱠᱟᱱᱛᱮ ᱦᱮᱸ᱾
ᱦᱮᱸᱮᱸ᱾ ᱟᱨ ᱛᱟᱨ ᱢᱟᱱᱮ ᱤᱭᱟᱹ ᱤᱭᱟᱹ ᱥᱟᱱᱛᱟᱲᱤ ᱠᱤᱪᱷᱩ ᱠᱤᱪᱷᱩ ᱠᱤᱪᱷᱩ ᱫᱚᱞᱤᱧ ᱵᱟᱲᱟᱭ ᱜᱮᱭᱟ᱾ ᱫᱚ ᱢᱟ ᱱᱚᱝᱠᱟ ᱧᱮᱞ ᱜᱟᱱᱚᱜ ᱠᱷᱟᱱ ᱱᱮᱛᱟᱨ ᱫᱚ ᱠᱚᱞᱮᱡᱽ ᱫᱚᱠᱚ ᱯᱩᱱ ᱵᱚ ᱪᱚᱨ ᱠᱟᱫᱟᱭ ᱦᱮᱸᱥᱮ, ᱦᱮᱸ ᱱᱮᱛᱟᱨ ᱢᱟ ᱧᱮᱞᱚᱜ ᱠᱟᱱᱟ ᱢᱟᱱᱮ ᱯᱩᱱ ᱵᱚ ᱵᱚᱪᱷᱚᱨ ᱠᱟᱫᱟ ᱠᱚ ᱥᱮ ᱠᱚᱞᱮᱡᱽ ᱫᱚ ᱢᱟᱱᱮ ᱢᱟᱱᱮ ᱮᱢ ᱮ ᱢᱤᱫ ᱵᱚᱪᱷᱚᱨ ᱠᱚ ᱮᱢ ᱟᱠᱟᱫᱟ ᱦᱳᱭᱥᱮ, ᱟᱨ ᱨᱤᱥᱟᱨᱪ ᱯᱮᱯᱟᱨ ᱚᱱᱠᱟ ᱢᱟᱱᱮ ᱟᱫᱚ ᱛᱟᱦᱞᱮ ᱢᱚᱴᱟ-ᱢᱩᱴᱤ ᱢᱟᱱᱮ ᱛᱷᱟᱨᱰ ᱤᱭᱟᱨ ᱛᱷᱟᱨᱰ ᱤᱭᱟᱨ ᱪᱟᱞᱟᱜ ᱠᱟᱱᱟ ᱛᱚ ᱛᱟᱦᱞᱮ ᱟᱫᱚ ᱡᱩᱫᱤ ᱡᱚᱛᱚ ᱜᱮᱛᱚ ᱚᱱᱟ ᱛᱷᱟᱨᱰ ᱤᱭᱟᱨ ᱨᱮ ᱯᱨᱚᱛᱤᱴᱤ ᱪᱷᱚᱴᱤ ᱥᱮᱢᱤᱥ ᱴᱟᱨ ᱡᱩᱫᱤ ᱥᱮᱵᱮᱱᱴᱤ ᱯᱷᱟᱭᱤᱯ ᱯᱟᱨᱥᱮᱱᱴ ᱛᱟᱦᱮᱱᱟ ᱛᱟᱦᱚᱞᱮ ᱢᱳᱴᱟ-ᱢᱩᱴᱤ ᱨᱤᱥᱟᱨᱪ ᱯᱮᱯᱟᱨ ᱯᱩᱱ ᱵᱚᱪᱷᱚᱨ ᱨᱮᱱᱟᱜ ᱠᱚᱨᱟᱣ ᱧᱟᱢᱚᱜᱼᱟ ᱟᱨᱠᱤ᱾ ᱢᱟᱱᱮ ᱯᱩᱱ ᱵᱚᱪᱷᱚᱨ ᱢᱟᱱᱮ ᱴᱳᱴᱟᱞ ᱯᱳᱱ ᱵᱚᱪᱷᱚᱨ ᱠᱚᱨᱟᱣ ᱦᱩᱭᱩᱜᱼᱟ ᱚᱱᱟᱥ ᱠᱚᱨᱥ᱾ ᱠᱚᱨᱛᱮ ᱜᱮᱞᱮ ᱚᱱᱟᱥ ᱚᱱᱟᱥ ᱥᱟᱨᱴᱤᱯᱷᱤᱠᱮᱴ ᱧᱟᱢ ᱠᱚᱨᱛᱮ ᱜᱮᱞᱮ ᱟᱨᱠᱤ᱾
ᱟᱪᱪᱷᱟ ᱟᱪᱪᱷᱟ ᱚᱱᱟᱨᱥᱮᱢ ᱦᱟᱛᱣᱟ ᱠᱟᱜᱼᱟ ᱪᱮᱫ ᱥᱟᱵᱽᱡᱮᱠᱴ ᱨᱮ?
ᱚᱱᱟᱥ ᱤᱧ ᱦᱟᱛᱟᱣ ᱠᱟᱫᱟ ᱦᱤᱥᱴᱨᱤ ᱥᱟᱵᱽᱡᱮᱠᱴ ᱨᱮ᱾
ᱟᱪᱪᱷᱟ ᱟᱪᱪᱷᱟ ᱟᱪᱪᱷᱟ ᱴᱷᱤᱠ ᱴᱷᱤᱠ ᱟᱹᱰᱤ ᱱᱟᱯᱟᱭ᱾
ᱴᱷᱤᱠ ᱴᱷᱤᱠ ᱴᱷᱤᱠ ᱴᱷᱤᱠ, ᱢᱟ ᱠᱚᱨᱟᱣ ᱛᱟᱵᱚᱱ ᱢᱮ ᱢᱚᱸᱡᱽ ᱛᱮ ᱯᱟᱲᱦᱟᱜ ᱢᱮ ᱦᱮᱸ᱾ ᱢᱚᱡᱽᱛᱮ ᱠᱚᱨᱟᱣ ᱛᱟᱵᱚᱱ ᱢᱮ ᱪᱷᱟᱯ ᱫᱚ ᱵᱟᱝ ᱠᱟᱱᱟ, ᱢᱮᱱᱫᱟᱹᱧ ᱟᱢᱟᱜ ᱯᱩᱨᱟᱹᱣ ᱞᱮᱱᱠᱷᱟᱱ ᱛᱟᱦᱞᱮ ᱤᱧ ᱢᱤᱫᱴᱮᱡ ᱢᱤ ᱴᱤ ᱤᱧ ᱠᱚᱞ ᱫᱟ ᱦᱟᱸ ᱮᱸ᱾
ᱦᱳᱭ ᱦᱳᱭ ᱦᱳᱭ ᱚᱵᱚᱥᱥᱳᱭ᱾
ᱴᱷᱤᱠ ᱴᱷᱤᱠ ᱴᱷᱤᱠ ᱛᱟᱦᱞᱮ ᱤᱧᱟᱹᱜ ᱢᱤᱫᱴᱮᱡ ᱠᱚᱞ ᱦᱩᱭᱩᱜᱼᱟ ᱦᱟᱸᱜ, ᱟᱢᱟᱜ ᱢᱤᱫᱴᱮᱱ ᱠᱚᱞ ᱢᱤᱫᱴᱟᱜ ᱴᱟᱭᱤᱢ ᱫᱚ ᱟᱢᱟᱜ ᱫᱚ ᱯᱩᱨᱟᱹᱣ ᱦᱩᱭᱱᱟ ᱦᱟᱜ, ᱮᱜᱟᱨᱚ, ᱮᱜᱟᱨᱚ ᱚᱯᱚᱧᱪᱟᱥ ᱪᱟᱞᱟᱜ ᱠᱟᱱᱟ ᱟᱫᱚ ᱵᱟᱨᱚ ᱢᱤᱱᱤᱴ ᱡᱩᱫᱤ ᱴᱟᱭᱤᱢ ᱠᱚ ᱪᱟᱵᱟᱭ ᱠᱷᱟᱡ ᱛᱟᱦᱚᱞᱮ ᱫᱚ ᱪᱟᱵᱟᱜᱼᱟ ᱾
ᱦᱩᱸ,